ᱦᱮᱞᱳ ᱜᱚᱝᱠᱮ ᱢᱮᱱ ᱢᱮ
ᱡᱚᱦᱟᱨ ᱜᱮ ᱜᱚᱝᱠᱮ
ᱮᱠᱫᱚᱢ ᱡᱚᱦᱟᱨ ᱜᱮ
ᱪᱤᱫ ᱞᱮᱠᱟ ᱢᱮᱱᱟᱜ ᱵᱮᱱᱟ ᱛᱟᱦᱞᱮ ᱱᱟᱯᱟᱭ ᱵᱟᱲᱟ ᱜᱮ
ᱫᱟᱜ ᱨᱤᱢᱤᱞ ᱠᱟᱜᱛᱮᱭ ᱜᱚᱝᱠᱮ ᱟᱫᱚ ᱫᱚᱢᱮᱭ ᱰᱤᱥᱴᱟᱵ ᱫᱟᱭ ᱜᱚᱝᱠᱮ
ᱚ ᱫᱚᱢᱮᱭ ᱡᱟᱹᱲᱤᱭᱟᱯᱮ ᱠᱟᱱᱟ ᱥᱮ ᱪᱮᱫ‌ ᱚᱱᱛᱮ ᱫᱚ
ᱵᱟᱦᱟ‌ ᱫᱟᱜ ᱱᱫᱛᱮ ᱵᱟᱭ ᱫᱟᱜ-ᱮᱫ ᱠᱟᱱ ᱠᱷᱟᱞᱤᱭ ᱨᱵᱤᱞ ᱛᱩᱠᱩᱱ ᱠᱟᱫ
ᱦᱩᱲᱩ ᱨᱚᱦᱚᱭ ᱯᱮ ᱫᱷᱩᱨᱟᱹᱣᱮᱱᱟ ᱛᱚ, ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ
ᱚᱲᱟᱜ ᱠᱚᱨᱮ ᱢᱚᱸᱡᱽ ᱵᱟᱲᱟ ᱜᱮᱭᱟ ᱟᱢᱜᱮ ᱪᱮᱫᱮ ᱞᱮᱠᱟ
ᱟᱞᱮ ᱠᱚᱦᱚᱸ ᱢᱚᱡᱽᱜᱮ ᱢᱮᱱᱟᱜ ᱞᱮᱭᱟ ᱜᱚᱝᱠᱮ ᱛᱟᱦᱞᱮ ᱟᱱᱮᱱ ᱫᱚ ᱪᱮᱫ ᱠᱚ ᱵᱮᱱ ᱪᱮᱠᱟ ᱵᱟᱲᱟᱭᱮᱫᱟ
ᱦᱩᱲᱩ ᱨᱚᱦᱚ ᱫᱚ ᱪᱟᱵᱟ ᱟᱹᱣᱨᱤ ᱮᱛᱚᱦᱚᱵᱚᱜ-ᱟ
ᱵᱟ ᱱᱚᱛᱮ ᱫᱚ ᱟᱹᱨᱤ ᱛᱮᱫᱚ ᱚᱱᱠᱟ ᱡᱟᱹᱲᱤ ᱵᱟᱭ ᱡᱟᱹᱲᱤᱭᱟᱠᱟᱫᱟ ᱛᱚ ᱫᱟᱜ ᱡᱟᱹᱲᱤ ᱠᱚ ᱚᱝᱠᱟ ᱞᱮᱠᱷᱟᱡ ᱜᱮ ᱦᱩᱲᱩ ᱦᱚᱸᱠᱚ ᱨᱚᱦᱚᱭ ᱞᱟᱜᱼᱟ
ᱚᱱᱟ ᱟᱥᱟ ᱨᱮᱜᱮ ᱢᱮᱱᱟᱜ ᱠᱚᱣᱟ
ᱦᱩᱸ ᱚᱱᱟ ᱟᱥᱟ ᱨᱮᱜᱮ ᱟᱵᱮᱱ ᱫᱚ ᱟᱵᱮᱱ ᱫᱚ ᱪᱮᱫ ᱠᱚᱵᱮᱱ ᱪᱤᱠᱟ ᱵᱟᱲᱟᱭ ᱛᱟᱦᱮᱱᱟ
ᱱᱚᱜ-ᱚᱭ ᱚᱲᱟᱜ ᱠᱚᱨᱮᱜᱤ ᱠᱟᱹᱢᱤ ᱠᱚ ᱮᱠᱷᱚᱱ ᱫᱚ ᱵᱟᱹᱜᱤ ᱦᱩᱭ ᱟᱠᱟᱱ ᱪᱚ
ᱛᱚ ᱵᱚᱞ ᱠᱚᱵᱮᱱ ᱠᱷᱮᱹᱞ ᱵᱟᱲᱟᱜ ᱛᱟᱦᱮᱱ ᱜᱮᱭᱟ ᱥᱮ ᱵᱟᱝ
ᱠᱷᱮᱹᱞᱳᱷ ᱠᱟᱱᱟ ᱦᱮᱸ ᱦᱮᱸ ᱵᱚᱞ ᱠᱷᱮᱹᱞ ᱦᱩᱭᱩᱜ ᱠᱟᱱ ᱜᱮᱭᱟ
ᱦᱳᱭ
ᱟᱢ ᱫᱚ ᱠᱷᱮᱞᱳᱜ ᱵᱟᱝ ᱜᱚᱝᱠᱮ
ᱤᱧᱦᱚᱧ ᱜᱚᱝᱠᱮ ᱚᱱᱟ ᱠᱚᱫᱚ
ᱚ
ᱛᱤᱱᱟᱹᱜ ᱵᱚᱲᱚ ᱵᱚᱲᱚ ᱴᱩᱨᱱᱟᱢᱮᱱᱴ ᱵᱮᱱ ᱠᱷᱮᱹᱞ ᱵᱟᱲᱟ ᱟᱠᱟᱱᱟ
ᱵᱟᱝ
ᱢᱮᱱ ᱫᱟᱞᱤᱧ ᱜᱚᱝᱠᱮ ᱛᱤᱱᱟᱹᱜ ᱵᱚᱲᱚ ᱵᱚᱲᱚ ᱵᱚᱞ ᱠᱷᱮᱹᱞ ᱠᱷᱚᱱ ᱴᱩᱨᱱᱟᱢᱮᱱᱴ ᱠᱚᱵᱤᱱ ᱠᱷᱮᱹᱞ ᱵᱟᱲᱟᱣᱟᱠᱟᱱᱛᱮ
ᱚ ᱡᱮ ᱟᱫᱚ ᱮᱠᱷᱚᱱ ᱫᱚ ᱞᱟᱴᱩᱼ ᱞᱟᱴᱩ ᱜᱮᱢ ᱫᱚ ᱟᱣᱨᱤᱞᱮ ᱠᱷᱮᱹᱞᱳᱜ ᱛᱮ
ᱢᱟᱱᱮ ᱪᱷᱳᱴᱳ ᱪᱷᱳᱴᱳ ᱜᱮ
ᱦᱩᱸ ᱪᱷᱳᱴ ᱠᱷᱟᱴᱳ
ᱜᱚᱝᱠᱮ ᱛᱟᱞᱦᱮ ᱢᱮᱱᱫᱟᱞᱤᱧ ᱡᱮ ᱢᱮᱱ ᱫᱟᱞᱤᱧ ᱚᱱᱛᱮ ᱫᱚ ᱛᱤᱱᱟᱹᱜ ᱵᱚᱲᱚ ᱵᱚᱲᱚ ᱴᱟᱣᱩᱱᱴ ᱠᱚ ᱴᱟᱣᱩᱱᱴ ᱠᱚ ᱡᱷᱤᱡ ᱛᱟᱦᱮᱱᱟ
ᱱᱚᱛᱮ ᱫᱚ ᱟᱞᱮ ᱥᱮᱫ ᱫᱚ ᱵᱚᱞᱛᱮ ᱵᱮᱥᱤ ᱫᱚ ᱛᱤᱱ ᱞᱟᱠᱷ ᱯᱟᱸᱪ ᱞᱟᱠᱷ ᱟᱞᱮᱭᱟᱜ ᱴᱟᱺᱰᱤ ᱨᱮᱫᱚ ᱮᱠ ᱞᱟᱠᱷ ᱛᱷᱮᱠᱮ ᱫᱮᱹᱲ ᱞᱟᱠᱷ ᱦᱟᱹᱵᱤᱡ
ᱚᱸ ᱛᱚ ᱟᱵᱮᱱ ᱫᱚ ᱵᱟᱵᱮᱱ ᱠᱷᱮᱞ ᱛᱟᱦᱮᱱᱟ ᱚᱱᱟ ᱠᱞᱟᱠ ᱠᱚᱨᱮ
ᱦᱮᱸ ᱠᱷᱮᱹᱞ ᱫᱚ ᱠᱷᱹᱮᱞ ᱛᱟᱦᱮᱱ ᱜᱮᱭᱟᱞᱤᱧ ᱤᱱᱟ ᱞᱟᱹᱴᱩ ᱞᱟᱹᱴᱩ ᱫᱚ ᱡᱚᱠᱷᱚᱱ ᱫᱚ ᱟᱹᱣᱨᱤ ᱞᱤᱧ ᱠᱷᱮᱹᱞᱳᱜᱼᱟ
ᱚ ᱪᱷᱩᱴᱟᱹ ᱠᱷᱟᱴᱚ ᱫᱚ ᱵᱟᱝ
ᱦᱮᱸ
ᱴᱷᱤᱠ ᱜᱮᱭᱟ ᱜᱚᱝᱠᱮ ᱚᱲᱟᱜ ᱠᱷᱚᱱ ᱯᱷᱳᱱ ᱦᱤᱡᱩᱜ ᱠᱟᱱᱛᱮ ᱫᱚᱦᱚᱭ ᱦᱟᱛᱟᱲ ᱫᱟᱹᱧ
ᱫᱚᱦᱚᱭᱟᱵᱮᱱ
ᱦᱳᱭ ᱦᱮᱸ ᱯᱷᱳᱱ ᱦᱤᱡᱩᱜ ᱠᱟᱱᱟ ᱚᱲᱟᱜ ᱠᱷᱚᱡ
ᱛᱟᱦᱟᱞᱮ ᱟᱨ ᱱᱚ ᱢᱤᱱᱤᱴ ᱜᱟᱱ ᱫᱚ ᱵᱟᱵᱮᱱ ᱨᱚᱲ ᱫᱟᱲᱮᱭᱟᱜᱼᱟ᱾
ᱟᱨ ᱯᱚᱨᱮ ᱛᱮ ᱦᱟᱸᱜ ᱨᱚᱲ ᱠᱷᱟᱡ ᱫᱚᱞᱤᱧ ᱦᱟᱸᱜ ᱮᱠᱷᱚᱱ ᱫᱚ ᱚᱲᱟᱜ ᱥᱮᱫ ᱪᱮ ᱯᱷᱳᱱ ᱠᱟᱹᱢᱤ ᱢᱮᱱᱟᱜ ᱠᱷᱟᱡ ᱡᱩᱫᱤ
ᱛᱮᱦᱮ ᱞᱮᱱᱠᱷᱟᱱ ᱟᱫᱚ ᱚᱲᱟᱜ ᱠᱚ ᱯᱷᱳᱱ ᱠᱟᱛᱮ ᱜᱚᱞᱯᱷᱚᱭ ᱦᱩᱭᱩᱜ ᱜᱮᱭᱟ ᱵᱟᱝ ᱥᱮ